ᱦᱮᱸ᱾
ᱦᱮᱸ ᱜᱚᱢᱠᱮ ᱪᱮᱫ ᱞᱮᱠᱟ ᱢᱮᱱᱟᱜ ᱢᱮᱭᱟ?
ᱦᱮᱸ?
ᱞᱟᱹᱭ ᱫᱟᱞᱤᱧ ᱪᱮᱫ ᱞᱮᱠᱟ ᱢᱮᱱᱟᱜ ᱵᱮᱱᱟ᱾
ᱦᱳᱭ ᱱᱟᱯᱟᱭ ᱜᱮ, ᱟᱹᱵᱤᱱ ᱜᱮ?
ᱟᱪᱪᱷᱟ ᱥᱟᱱᱟᱢ ᱜᱮ ᱚᱝᱠᱟ ᱟᱹᱞᱤᱧ ᱦᱚᱸ ᱚᱱᱠᱟ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ ᱟᱨ ᱛᱟᱦᱚᱞᱮ ᱪᱮᱫ ᱞᱮᱠᱟ ᱛᱮᱦᱤᱧ ᱫᱚ ᱱᱚᱝᱠᱟ ᱪᱟᱸᱫᱳ ᱪᱮᱫ ᱞᱮᱠᱟ ᱛᱮᱨᱮ ᱫᱮᱡ ᱵᱟᱲᱟ ᱠᱟᱫᱟ ᱥᱮ ᱵᱟᱭ ᱛᱮᱨᱮᱡᱮᱡ ᱠᱟᱫᱟ?
ᱵᱟᱝ ᱵᱟᱝ ᱱᱚᱛᱮ ᱫᱚ ᱵᱟᱭ ᱛᱮᱨ ᱫᱮᱡ ᱠᱟᱫᱟ᱾
ᱟᱪᱪᱷᱟ ᱟᱪᱪᱷᱟ ᱦᱮᱸ ᱛᱮᱨᱫᱮᱡ ᱫᱚ ᱱᱚᱝᱠᱟ ᱟᱹᱰᱤ ᱪᱮᱦᱨᱟ ᱛᱮᱨᱫᱮᱡ ᱠᱟᱫᱟᱭ ᱟᱨᱠᱤ ᱧᱩᱛ ᱜᱮ ᱨᱮᱦᱚᱸ ᱱᱚᱝᱠᱟ ᱢᱟᱨᱥᱟᱞ ᱜᱮ ᱧᱮᱞᱚᱜ ᱠᱟᱱᱟ ᱟᱨᱠᱤ᱾
ᱟᱞᱮᱥᱮᱫ ᱢᱟ ᱚᱱᱠᱟ ᱫᱚ ᱵᱟᱝ ᱧᱮᱞᱚᱜ ᱠᱟᱱᱟ ᱧᱩᱛ ᱜᱮ ᱧᱮᱞᱚᱜ ᱠᱟᱱ ᱜᱮᱭᱟ᱾
ᱦᱮᱸ ᱦᱮᱸ ᱦᱮᱸ, ᱟᱫᱚ ᱜᱚᱝᱠᱮ ᱪᱮᱫ ᱞᱮᱠᱟ ᱚᱲᱟᱜ ᱠᱚᱨᱮᱫ ᱦᱮᱸ ᱦᱮᱸ ᱦᱮᱸ, ᱟᱫᱚ ᱜᱚᱝᱠᱮ ᱪᱮᱫ ᱞᱮᱠᱟ ᱚᱲᱟᱜ ᱠᱚᱨᱮ ᱜᱮ ᱢᱮᱱᱟᱜ ᱵᱤᱱᱟ ᱱᱤᱛᱚᱜ ᱫᱚ?
ᱦᱳᱭ ᱚᱲᱟᱜ ᱨᱮᱫᱚ ᱢᱮᱱᱟᱜ ᱫᱚ ᱢᱮᱱᱟᱜ ᱞᱤᱧᱟᱹ ᱠᱤᱱᱛᱩ ᱟᱫᱚ ᱚᱲᱟᱜ ᱠᱷᱚᱡ ᱫᱚ ᱠᱟᱹᱴᱤᱡ ᱚᱱᱮ ᱴᱟᱺᱰᱤ ᱨᱮᱞᱤᱧ ᱛᱳᱫ ᱟᱠᱟᱱᱟ᱾
ᱟᱪᱪᱷᱟ ᱟᱪᱪᱷᱟ ᱦᱮᱸ ᱦᱮᱸ ᱦᱮᱸ᱾ ᱟᱫᱚ ᱛᱟᱦᱚᱞᱮ ᱛᱮᱦᱮᱧᱟᱜ ᱠᱤᱫᱩᱵ ᱠᱚᱫᱚ ᱦᱩᱭ ᱵᱟᱲᱟ ᱞᱮᱱᱟ ᱥᱮ ᱟᱹᱣᱨᱤ ᱦᱩᱭᱩᱜ-ᱟ?
ᱦᱩᱭ ᱮᱱᱟ ᱛᱮᱦᱮᱧᱟᱜ ᱠᱤᱫᱩᱵ ᱠᱚᱫᱚ ᱦᱩᱭ ᱠᱟᱱᱟ ᱟᱞᱮ ᱢᱟ ᱟᱹᱰᱤ ᱨᱮᱞᱮ ᱠᱤᱫᱩᱵᱚᱜ ᱜᱮᱭᱟ᱾ ᱳᱭ ᱥᱟᱛᱴᱟ ᱵᱟᱡᱟᱣ ᱞᱮᱱᱠᱷᱟᱡ ᱜᱮ ᱠᱤᱫᱩᱵ ᱠᱚᱜᱣᱟᱞᱮ ᱟᱞᱮ ᱫᱚ᱾
ᱟᱪᱪᱷᱟ ᱟᱪᱪᱷᱟ ᱟᱪᱪᱷᱟ᱾ ᱦᱮᱸ ᱦᱮᱸ ᱟᱹᱰᱤ ᱱᱟᱯᱟᱭ ᱠᱟᱛᱷᱟ ᱟᱫᱚ ᱜᱚᱢᱠᱮ ᱱᱚᱝᱠᱟ ᱟᱨᱠᱤ ᱦᱮᱸ ᱦᱮᱸ ᱟᱫᱚ ᱜᱚᱝᱠᱮ ᱱᱚᱜ-ᱚᱭ ᱛᱚ ᱱᱤᱭᱟᱹ ᱥᱤᱡᱤᱱ ᱫᱚ ᱪᱟᱥ ᱠᱟᱹᱢᱤ ᱠᱚ ᱥᱤᱡᱤᱱ ᱪᱟᱞᱟᱜ ᱠᱟᱱᱟ ᱪᱮᱫ ᱞᱮᱠᱟ ᱨᱚᱦᱚᱭ ᱠᱚ ᱦᱳᱭ ᱵᱟᱲᱟᱜ ᱠᱟᱱᱟ ᱥᱮ ᱟᱹᱣᱨᱤ ᱦᱩᱭᱩᱜ-ᱟ?
ᱦᱳᱭᱳᱜ ᱠᱟᱱᱟ ᱛᱮᱦᱮᱧ ᱠᱷᱚᱱ ᱞᱮ ᱮᱛᱚᱦᱚᱫ ᱠᱟᱫᱟ ᱟᱞᱮ ᱫᱚ᱾ ᱟᱨ ᱵᱟᱠᱤ ᱠᱚᱫᱚ ᱠᱚ ᱚᱱᱮ ᱞᱟᱦᱟ ᱠᱷᱚᱡ ᱜᱮ ᱩᱱᱠᱩ ᱡᱟᱦᱟᱸᱭ ᱡᱮᱢᱚᱱ ᱠᱚ ᱫᱟᱲᱮᱭᱟᱜ ᱠᱟᱱᱟ ᱚᱱᱠᱟ ᱠᱚ ᱮᱛᱚᱦᱚᱵ ᱠᱟᱫᱟ ᱩᱱᱠᱩ ᱦᱚᱸ᱾
ᱟᱪᱪᱷᱟ ᱟᱪᱪᱷᱟ ᱟᱪᱪᱷᱟ᱾ ᱦᱮᱸ ᱦᱮᱸ ᱦᱩᱸ᱾
ᱟᱫᱚ ᱦᱚᱲ ᱠᱚ ᱵᱟᱠᱚ ᱧᱟᱢ ᱞᱮᱱᱠᱷᱟᱡ ᱚᱱᱟᱜ ᱜᱮ ᱦᱳᱭᱩᱜ ᱠᱟᱱᱟ ᱵᱮᱯᱟᱨ ᱫᱚ᱾
ᱦᱮᱸ ᱦᱮᱸ ᱦᱮᱸ ᱠᱟᱹᱢᱤ ᱦᱚᱲ ᱦᱚᱸ ᱛᱚ ᱫᱚᱨᱠᱟᱨᱚᱜ-ᱟ ᱟᱨ ᱱᱤᱡᱮ ᱛᱮᱫᱚ ᱪᱮᱫ ᱞᱮᱠᱟ ᱢᱟᱱᱮ ᱡᱩᱫᱤ ᱱᱚᱝᱠᱟ ᱥᱟᱸᱜᱮ ᱧᱚᱜ ᱠᱷᱮᱛ ᱠᱚᱦᱚᱸ ᱛᱟᱦᱮᱱᱟ ᱛᱟᱦᱚᱞᱮ ᱚ ᱮᱠᱞᱟ ᱛᱮᱫᱚ ᱚᱦᱚᱵᱤᱱ ᱠᱟᱹᱢᱤ ᱜᱮᱭᱟ ᱥᱮ᱾
ᱦᱳᱭ᱾
ᱦᱮᱸ ᱦᱮᱸ ᱦᱮᱸ ᱟᱫᱚ ᱪᱮᱫ ᱞᱮᱠᱟ ᱜᱚᱢᱠᱮ ᱢᱟᱱᱮ ᱜᱷᱩᱴᱩᱵ ᱜᱷᱩᱴᱩ ᱠᱚᱨᱮᱱ ᱦᱚᱸ ᱱᱚᱝᱠᱟ ᱫᱟᱜ ᱫᱚ ᱫᱟᱜ ᱠᱚᱫᱚ ᱱᱚᱝᱠᱟ ᱡᱚᱢᱟ ᱵᱟᱲᱟᱣ ᱠᱟᱱᱟ
ᱵᱟᱝ ᱵᱟᱝ ᱜᱷᱩᱴᱩ ᱠᱚᱨᱮᱫ ᱫᱚ ᱮᱠᱟᱞᱜᱮ ᱫᱟᱜ ᱠᱚ ᱵᱟᱹᱱᱩᱜ-ᱟ᱾ ᱚᱱᱟ ᱵᱟᱹᱭᱦᱟᱹᱲ ᱠᱚᱜᱮ ᱡᱟ ᱫᱟᱜ ᱟᱠᱟᱱ ᱛᱟᱞᱮᱭᱟ ᱜᱷᱩᱴᱩ ᱫᱚ ᱮᱠᱟᱞ ᱜᱮ ᱫᱟᱜ ᱵᱟᱹᱱᱩᱜ-ᱟ᱾
ᱟᱪᱪᱷᱟ ᱟᱪᱪᱷᱟ ᱟᱪᱪᱷᱟ ᱦᱩᱸ᱾
ᱜᱷᱩᱴᱩ ᱫᱚ ᱵᱟᱭ ᱫᱟᱜ ᱞᱮᱠᱷᱟᱡ ᱫᱚ ᱠᱳᱱᱳ ᱠᱳᱱᱳ ᱩᱯᱟᱹᱭ ᱵᱟᱹᱱᱩᱜ-ᱟ ᱡᱳᱨ ᱧᱚᱜ᱾
ᱦᱮᱸ ᱦᱮᱸ ᱦᱮᱸ ᱟᱫᱚ ᱜᱚᱢᱠᱮ ᱱᱚᱝᱠᱟ ᱢᱟᱱᱮ ᱨᱤᱢᱤᱞ ᱫᱟᱜ ᱵᱷᱚᱨᱥᱟ ᱛᱮᱜᱮ ᱪᱟᱥ ᱵᱟᱲᱟᱭᱟ ᱯᱮ ᱥᱮ ᱪᱮᱫ ᱞᱮᱠᱟ? ᱢᱟᱱᱮ ᱱᱚᱝᱠᱟ ᱫᱟᱜ ᱠᱚᱨᱮᱱᱟᱜ ᱦᱚᱸ ᱥᱩᱵᱤᱫᱷᱟ ᱢᱮᱱᱟᱜ ᱛᱟᱯᱮᱭᱟ ᱡᱮᱢᱚᱱ ᱠᱮᱱᱮᱞ ᱠᱚ᱾ ᱥᱮ ᱟᱨᱚ ᱱᱚᱝᱠᱟᱱᱟᱜ ᱫᱟᱜ ᱨᱮᱱᱟᱜ ᱥᱩᱵᱤᱫᱟ ᱛᱟᱦᱮᱱ ᱜᱮᱭᱟ ᱛᱚ᱾
ᱦᱳᱭ᱾ ᱠᱤᱱᱛᱩ ᱠᱮᱱᱮᱞ ᱫᱚ ᱢᱮᱱᱟᱜ ᱛᱟᱞᱮᱭᱟ ᱟᱫᱚ ᱠᱮᱱᱮᱞ ᱫᱚ ᱫᱟᱜ ᱵᱟᱠᱚ ᱟᱲᱟᱜ ᱟᱞᱮ ᱠᱟᱱᱟ, ᱟᱨ ᱟᱫᱟᱥ ᱠᱚᱱᱳ ᱵᱷᱚᱨᱥᱟ ᱫᱚ ᱵᱟᱹᱱᱩᱜ ᱛᱟᱞᱮᱭᱟ ᱳᱭ ᱚᱱᱮ ᱠᱮᱱᱮᱞ ᱵᱷᱚᱨᱥᱟ ᱢᱮᱱᱟᱜ ᱛᱟᱞᱮᱭᱟ, ᱟᱨ ᱵᱟᱹᱭᱦᱟᱹᱲ ᱠᱚᱫᱚ ᱚᱱᱠᱟ ᱵᱟᱨ ᱫᱷᱟᱣ ᱜᱮᱞᱮ ᱪᱟᱥ ᱜᱮᱭᱟ ᱵᱟᱹᱭᱦᱟᱹᱲ ᱠᱚᱫᱚ᱾ ᱵᱟᱹᱭᱦᱟᱹᱲ ᱫᱚ ᱠᱮᱱᱮᱞ ᱵᱟᱠᱚ ᱟᱲᱟᱜᱚ ᱨᱮᱦᱚᱸ ᱚᱱᱟ ᱫᱚᱞᱮ ᱪᱟᱥ ᱫᱟᱲᱮᱜ ᱜᱮᱭᱟ᱾ ᱠᱚᱢ ᱫᱟᱜ ᱛᱮᱦᱚᱸ ᱦᱳᱭᱳᱜ-ᱟ ᱟᱵᱟᱨ ᱡᱷᱟᱨᱱᱟ ᱠᱚᱫᱟ ᱢᱮᱱᱟᱜ-ᱟ᱾ ᱟᱨ ᱜᱷᱩᱴᱩ ᱠᱚᱫᱚ ᱮᱠᱟᱞᱜᱮ ᱠᱮᱱᱮᱞ ᱫᱟᱜ ᱪᱷᱟᱲᱟ ᱵᱟᱝ ᱦᱩᱭᱩᱜ-ᱟ᱾
ᱟᱪᱪᱷᱟ ᱟᱪᱪᱷᱟ ᱟᱪᱪᱷᱟ᱾
ᱟᱜ ᱟᱯᱮ ᱚᱱᱛᱮ ᱫᱚ?
ᱟᱞᱮ ᱦᱚᱸ ᱜᱚᱬᱠᱮ ᱱᱚᱝᱠᱟ ᱟᱞᱮ ᱛᱚ ᱱᱚᱝᱠᱟ ᱵᱤᱨ ᱫᱤᱥᱚᱢ ᱦᱚᱲ ᱠᱟᱱᱟᱞᱮ, ᱟᱫᱚ ᱵᱩᱨᱩ ᱪᱚᱴ ᱠᱚᱨᱮᱜ ᱦᱚᱸ ᱠᱷᱮᱛ ᱠᱚᱫᱚ ᱢᱮᱱᱟᱜ ᱛᱟᱞᱮᱭᱟ, ᱟᱫᱚ ᱱᱚᱝᱠᱟ ᱟᱨ ᱟᱞᱮ ᱥᱮᱫ ᱫᱚ ᱱᱚᱝᱠᱟ ᱠᱮᱱᱮᱞ ᱠᱚᱫᱚ ᱵᱟᱹᱱᱩᱜ ᱟᱛᱚ ᱛᱟᱦᱚᱞᱮ ᱱᱚᱝᱠᱟ ᱨᱤᱢᱤᱞ ᱫᱟᱜ ᱵᱷᱚᱨᱥᱟ ᱛᱮᱜᱮᱞᱮ ᱪᱟᱥ ᱵᱟᱲᱟᱭᱟ᱾
ᱦᱳᱭ᱾
ᱦᱮᱸ ᱦᱮᱸ ᱦᱮᱸᱦᱮᱸ ᱾
ᱵᱩᱨᱩ ᱚᱱᱟ ᱥᱚᱰᱚᱜ ᱠᱚᱨᱮᱜ ᱢᱟ ᱦᱟᱱᱮ ᱟᱹᱰᱤ ᱞᱟᱦᱟ ᱜᱮ ᱦᱩᱭ ᱜᱚᱫᱚᱜ ᱜᱮᱭᱟ, ᱟᱸᱡᱚᱢ ᱠᱟᱜ-ᱟ ᱞᱤᱧ᱾
ᱦᱳᱭ ᱦᱳᱭ ᱦᱳᱭ ᱦᱳᱭ ᱦᱩᱭ ᱫᱚ ᱦᱳᱭ ᱜᱚᱫᱚᱜ ᱜᱮᱭᱟ, ᱟᱫᱚ ᱜᱚᱝᱠᱮ ᱱᱤᱭᱟᱹ ᱵᱟᱨ ᱫᱚ ᱱᱚᱝᱠᱟ ᱥᱮᱨᱢᱟ ᱡᱟᱹᱲᱤ ᱠᱚᱦᱚᱸ ᱫᱚᱢᱮ ᱮᱠᱴᱟ ᱵᱟᱹᱱᱩᱜ ᱟᱥᱮ ᱱᱚᱝᱠᱟ ᱫᱟᱜ ᱫᱚᱭ ᱫᱟᱜ ᱵᱟᱲᱟᱭᱫᱟ ᱨᱤᱢᱤᱞ ᱠᱚᱦᱚᱸ ᱨᱤᱢᱤᱞ ᱵᱟᱲᱟᱭᱮᱫ ᱜᱮᱭᱟ ᱟᱫᱚ ᱢᱚᱱᱮᱭᱟᱢ ᱡᱮ ᱛᱤᱱᱟᱹᱜ ᱡᱮ ᱫᱟᱜ ᱛᱤᱱᱟᱹᱜ ᱡᱮ ᱫᱟᱜᱟᱭ ᱛᱟᱦᱚᱞᱮ ᱚᱝᱠᱟ ᱞᱮᱠᱟ ᱫᱚ ᱟᱨᱠᱤ ᱵᱟᱭ ᱡᱚᱨᱚᱭᱮᱫᱟ ᱥᱮ᱾
ᱦᱳᱭ ᱵᱟᱝ ᱡᱟᱦᱟᱸ ᱥᱮᱫ ᱡᱮᱢᱚᱱ ᱵᱟᱝ ᱫᱟᱜ ᱫᱚᱭ ᱡᱚᱨᱚᱭᱮᱜ ᱜᱮᱭᱟᱭ ᱡᱟᱦᱟᱸ ᱥᱮᱫ ᱡᱮᱢᱚᱱ ᱫᱟᱜ ᱫᱟᱭ ᱚᱱᱛᱮ ᱫᱚ ᱵᱷᱟᱜᱤ ᱜᱮ ᱫᱟᱜ ᱮᱫᱟᱭ᱾ ᱟᱹᱵᱤᱱ ᱡᱟᱦᱟᱸ ᱵᱤᱱ ᱞᱟᱹᱭᱮᱫ ᱦᱮᱸ ᱢᱟ ᱞᱟᱹᱭ ᱞᱮᱵᱤᱱ᱾
ᱟᱫᱚ ᱱᱚᱝᱠᱟ ᱡᱟᱦᱟᱸ ᱥᱮᱫ ᱚᱝᱠᱟ ᱨᱤᱢᱤᱞ ᱠᱩ ᱪᱟᱞᱟᱣ ᱜᱚᱫᱚᱜ ᱠᱟᱱᱟ ᱛᱟᱦᱚᱞᱮ ᱚᱱᱟ ᱠᱚᱨᱮ ᱫᱚ ᱵᱷᱟᱜᱤ ᱜᱮ ᱡᱚᱨᱚ ᱵᱟᱲᱟᱭ ᱫᱟᱭ, ᱟᱨ ᱱᱚᱝ ᱛᱟ ᱦᱮᱸ ᱟᱫᱚ ᱡᱟᱦᱟᱸ ᱠᱚᱨᱮ ᱵᱟᱝ ᱪᱟᱞᱟᱜ ᱠᱟᱱᱟ ᱨᱤᱢᱤᱞ ᱠᱚ ᱛᱟᱦᱚᱞᱮ ᱚᱱᱟ ᱠᱚᱨᱮ ᱫᱚ ᱴᱷᱤᱠ ᱥᱟᱦᱤᱡ ᱫᱚ ᱵᱟᱝ ᱡᱚᱨᱚᱜ ᱠᱟᱱᱟ᱾
ᱵᱟᱝ ᱡᱚᱨᱚᱜ ᱠᱟᱱᱟ ᱟᱨᱚ ᱮᱴᱟᱜ ᱥᱮᱫ ᱡᱟᱦᱟᱸᱞᱤᱧ ᱟᱸᱡᱚᱢᱮᱜ ᱦᱮᱸ ᱚᱱᱛᱮ ᱫᱚ, ᱱᱚᱛᱮ ᱫᱚ ᱟᱹᱵᱤᱱ ᱡᱟᱦᱟᱸ ᱵᱤᱱ ᱞᱟᱹᱭ ᱠᱮᱫᱟ ᱟᱯᱮ ᱚᱱᱛᱮ ᱦᱚᱸ ᱵᱩᱨᱩ ᱫᱤᱥᱚᱢ ᱠᱟᱱᱟ ᱡᱮᱦᱮᱛᱩ ᱚᱱᱛᱮ ᱦᱚᱸ ᱚᱱᱟ ᱵᱟᱹᱞᱤ ᱦᱟᱥᱟ ᱠᱟᱱᱟ᱾
ᱦᱮᱸ ᱦᱮᱸ ᱦᱮᱸ ᱦᱮᱸ᱾ ᱵᱟᱹᱨᱤ ᱵᱟᱹᱞᱤ ᱦᱟᱥᱟ ᱫᱚ ᱵᱟᱝ ᱜᱚᱝᱠᱮ ᱟᱞᱮ ᱥᱮᱫ ᱫᱚ ᱢᱟᱱᱮ ᱚᱱᱮ ᱫᱷᱤᱨᱤ ᱦᱟᱥᱟ᱾
ᱦᱳᱭ ᱫᱷᱤᱨᱤ ᱦᱟᱥᱟ ᱟᱯᱮ ᱫᱚ ᱫᱷᱤᱨᱤ ᱦᱟᱥᱟ ᱠᱟᱱᱟ ᱛᱟᱹᱣ ᱠᱟᱹᱴᱤᱡ ᱚᱱᱟ ᱟᱹᱴᱷᱭᱟᱹᱲ ᱴᱟᱭᱤᱯᱤ ᱛᱟᱦᱮᱱᱟ ᱫᱟᱜ ᱜᱚᱫᱚᱜ ᱛᱟᱯᱮ ᱜᱮᱭᱟ᱾ ᱟᱨ ᱟᱞᱮ ᱠᱚᱢᱟ ᱚᱱᱟ ᱜᱷᱩᱴᱩ ᱠᱚᱫᱚ ᱡᱷᱚᱛᱚ ᱵᱟᱹᱞᱤ ᱦᱟᱥᱟ ᱛᱟᱞᱮ᱾
ᱦᱮᱸ ᱦᱮᱸ᱾
ᱥᱟᱸᱜᱮ ᱧᱚᱜ ᱫᱟᱜ ᱪᱷᱟᱲᱟ ᱵᱟᱝ ᱦᱩᱭᱩᱜ-ᱟ ᱾
ᱟᱪᱪᱷᱟ ᱟᱪᱪᱷᱟ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱵᱤᱨ ᱵᱩᱨᱩ ᱫᱚ ᱫᱚᱢᱮ ᱫᱚ ᱵᱟᱹᱱᱩᱜ-ᱟ ᱥᱮ ᱪᱮᱫ?
ᱵᱤᱨ ᱫᱚ ᱢᱮᱱᱟᱜ ᱛᱟᱞᱮᱭᱟ ᱚᱱᱟ ᱵᱩᱨᱩ ᱠᱚᱫᱚ ᱵᱟᱹᱱᱩᱜ ᱜᱮᱭᱟ ᱵᱤᱨ ᱠᱚᱫᱚ ᱢᱮᱱᱟᱜ ᱜᱮᱭᱟ ᱾
ᱦᱮᱸ ᱦᱮᱸ ᱦᱮᱸ ᱟᱪᱪᱷᱟ ᱟᱪᱪᱷᱟ
ᱟᱨ ᱮᱴᱟᱜ ᱥᱮᱫ ᱡᱟᱦᱟᱸ ᱞᱤᱧ ᱟᱸᱡᱚᱢ ᱠᱟᱜ-ᱟ ᱚᱱᱛᱮ ᱫᱚ ᱚᱱᱟ ᱟᱹᱴᱷᱭᱟᱹᱲ ᱦᱟᱥᱟ ᱡᱟᱦᱟᱸ ᱠᱚ ᱞᱟᱹᱭ ᱦᱚᱪᱭᱮᱫ᱾ ᱚᱱᱛᱮ ᱢᱟ ᱚᱱᱛᱮ ᱢᱟᱠᱚ ᱨᱚᱦᱚᱭ ᱥᱟᱹᱛ ᱟᱹᱜᱩ ᱠᱮᱜ-ᱟ ᱾
ᱦᱮᱸ ᱦᱮᱸ ᱦᱮᱸ ᱾
ᱚᱱᱟ ᱫᱚ ᱠᱚᱢ ᱫᱟᱜ ᱛᱮᱦᱚᱸ ᱦᱩᱭᱩᱜ-ᱟ᱾
ᱦᱩᱸ ᱦᱩᱸ ᱦᱩᱸ ᱦᱩᱸ ᱾
ᱠᱚᱢ ᱧᱚᱜ ᱦᱚᱸᱜ-ᱚᱭ ᱡᱮᱢᱚᱱᱮ ᱫᱟᱜ ᱤᱫᱤᱭᱮᱫᱟ ᱚᱝᱠᱟ ᱫᱟᱜ ᱨᱮᱜᱮ ᱚᱱᱟ ᱫᱚ ᱦᱩᱭᱮᱱ ᱛᱟᱠᱚᱣᱟ ᱩᱝᱠᱩ ᱠᱚᱣᱟᱜ ᱫᱚ ᱾
ᱦᱮᱸ ᱦᱮᱸ ᱦᱮᱸ ᱦᱮᱸ᱾ ᱟᱪᱪᱷᱟ ᱟᱪᱪᱷᱟ ᱛᱟᱦᱚᱞᱮ ᱜᱚᱝᱠᱮ ᱱᱚᱝᱠᱟ ᱡᱮᱢᱚᱱ ᱟᱫᱚ ᱢᱟᱱᱮ ᱡᱮᱢᱚᱱ ᱟᱞᱮ ᱥᱮᱫ ᱫᱚ ᱵᱩᱨᱩ ᱫᱤᱥᱚᱢ ᱛᱚ ᱟᱫᱚ ᱱᱚᱝᱠᱟ ᱠᱷᱮᱛ ᱠᱚᱦᱚᱸ ᱫᱚᱢᱮ ᱟᱴ ᱩᱸ ᱩᱸ ᱢᱚᱴᱟ ᱢᱚᱴᱟ ᱟᱲᱮ ᱛᱟᱞᱮ ᱟᱫᱚ ᱱᱚᱝᱠᱟ ᱴᱟᱠᱴᱟᱨ ᱠᱚᱫᱚ ᱵᱟᱝ ᱵᱚᱞᱚᱱᱟ ᱟᱨᱠᱤ ᱾ ᱟ ᱛᱟᱦᱚᱞᱮ ᱟᱯᱮ ᱫᱚ ᱪᱮᱫ ᱠᱚᱛᱮᱯᱮ ᱪᱟᱥ ᱵᱟᱲᱟᱭ ᱜᱮᱭᱟ ᱱᱚᱝᱠᱟ ᱟᱞᱮ ᱫᱚ ᱱᱟᱦᱮᱞ ᱠᱚᱛᱮ ᱜᱮᱞᱮ ᱪᱟᱥ ᱵᱟᱲᱟᱭ ᱜᱮᱭᱟ ᱾
ᱚᱸ ᱟᱞᱮ ᱱᱚᱛᱮ ᱢᱟ ᱱᱟᱦᱮᱞ ᱫᱚ ᱵᱚᱞᱛᱮ ᱰᱟᱝᱨᱟ ᱱᱟᱦᱮᱞ ᱠᱚᱫᱚ ᱩᱨᱤᱡ ᱱᱟᱦᱮᱞ ᱠᱚᱫᱚ ᱪᱟᱵᱟ ᱟᱹᱜᱩ ᱠᱟᱱ ᱞᱮᱠᱟ ᱜᱮ᱾ ᱳᱭ ᱢᱤᱫ ᱵᱟᱨ ᱦᱚᱲᱟᱜ ᱢᱮᱱᱟᱜ-ᱟ ᱵᱮᱥᱤᱨ ᱵᱷᱟᱜ ᱟᱫᱚ ᱴᱟᱠᱴᱟᱨ ᱠᱚᱛᱮ ᱜᱮ ᱪᱟᱹᱟᱞᱣ ᱠᱟᱱᱟ ᱾
ᱟᱪᱪᱷᱟ ᱟᱪᱪᱷᱟ ᱾
ᱟᱨ ᱴᱟᱠᱴᱟᱨ ᱛᱮ ᱠᱷᱟᱡ ᱫᱚ ᱠᱟᱹᱴᱤᱡ ᱩᱥᱟᱹᱨᱟ ᱜᱚᱫᱚᱜ ᱠᱟᱱᱟ, ᱟᱨ ᱩᱨᱤᱡ ᱱᱟᱦᱮᱞ ᱠᱚᱛᱮ ᱫᱚ ᱟᱹᱰᱤ ᱛᱟᱭᱚᱢᱚᱜ ᱠᱟᱱᱟ᱾ ᱚᱱᱟᱜᱮ ᱵᱟᱝ ᱡᱩᱛᱩᱜ ᱠᱟᱱᱟ᱾
ᱟᱪᱪᱷᱟ ᱟᱪᱪᱷᱟ ᱟᱪᱪᱷᱟ, ᱟᱪᱪᱷᱟ᱾
ᱚᱱᱟᱛᱮ ᱚᱱᱟᱛᱮ ᱥᱟᱸᱜᱨ ᱩᱨᱤᱡ ᱱᱟᱦᱮᱞ ᱠᱚᱫᱚ᱾ ᱵᱟᱞᱮ ᱤᱭᱟᱹ ᱵᱟᱲᱟᱭᱮᱫᱟ ᱱᱮᱛᱟᱨ ᱫᱚ ᱵᱟᱞᱮ ᱥᱤ ᱵᱟᱲᱟᱭᱮᱫᱟ ᱩᱨᱤᱡ ᱱᱟᱦᱮᱞ ᱛᱮᱫᱚ᱾ ᱟᱫᱚ ᱴᱨᱟᱠᱴᱟᱨ ᱠᱚ ᱛᱮᱜᱮ ᱡᱷᱚᱛᱚ ᱜᱮ ᱦᱩᱭᱩᱜ ᱠᱟᱱᱟ᱾
ᱦᱮᱸ ᱦᱮᱸ ᱦᱮᱸ ᱟᱪᱪᱷᱟ ᱛᱟᱦᱚᱞᱮ ᱜᱚᱝᱠᱮ ᱚᱱᱟ ᱡᱟᱦᱟᱸ ᱠᱷᱮᱛ ᱠᱚᱨᱮ ᱵ ᱥᱟᱨ ᱪᱟᱯᱟᱱ ᱜᱮᱵᱚᱱ ᱮᱢᱟᱜ ᱜᱮᱭᱟ ᱥᱮ᱾
ᱦᱳᱭ᱾
ᱛᱟᱦᱚᱞᱮ ᱚᱱᱟ ᱥᱟᱨ ᱪᱟᱯᱟᱱ ᱵᱟᱠᱷᱨᱟ ᱠᱚᱛᱮ ᱫᱚ ᱛᱟᱦᱚᱞᱮ ᱢᱮᱨᱚᱢ ᱰᱟᱝᱨᱤ ᱠᱚᱫᱚᱯᱮ ᱪᱟᱥ ᱠᱚᱜᱮᱭᱟ ᱥᱮ ᱵᱟᱝᱼᱟᱨᱠᱤ?
ᱦᱮᱸ ᱟᱫᱚ ᱚᱱᱟ ᱵᱟᱠᱷᱨᱟ ᱛᱮᱫᱚ ᱟᱫᱚᱞᱮ ᱜᱟᱹᱭᱞᱮ ᱫᱚᱦᱚ ᱟᱠᱟᱫ ᱠᱚᱣᱟ᱾
ᱟᱪᱪᱷᱟ ᱟᱪᱷᱟ᱾
ᱮ ᱵᱟᱨᱭᱟ ᱯᱮᱭᱟ ᱠᱟ ᱠᱟᱛᱮᱫ ᱞᱮ ᱫᱚᱦᱚ ᱟᱠᱟᱫ ᱠᱚᱣᱟ᱾
ᱦᱮᱸ ᱦᱮᱸᱦᱮ᱾
ᱜᱟᱹᱭ ᱢᱮᱨᱚᱢ ᱠᱚ ᱢᱮᱱᱟᱜ ᱠᱚᱣᱟ ᱟᱫᱚ ᱩᱱᱠᱩ ᱛᱮᱜᱮ ᱚᱱᱟ ᱠᱚ ᱛᱮᱜᱮ ᱦᱩᱭᱩᱜᱼᱟ᱾
ᱦᱮᱸ ᱦᱮᱸ ᱦᱮᱸ᱾
ᱱᱚᱣᱟ ᱥᱟᱨ ᱛᱷᱚ ᱮᱢᱜᱮ ᱞᱟᱜᱟᱜᱼᱟ᱾
ᱦᱮᱸ ᱦᱮ ᱦᱩ᱾
ᱟᱨᱦᱚᱸ ᱠᱚ ᱞᱟᱹᱭ ᱞᱟᱹᱭᱟᱠᱚ ᱱᱚᱣᱟ ᱥᱟᱨ ᱨᱮ ᱮᱢᱟᱜ ᱠᱷᱟᱡ ᱢᱟ᱾ ᱚᱱᱮ ᱦᱟᱥᱟ ᱠᱚ ᱞᱟᱹᱵᱤᱫ ᱛᱟᱦᱮᱱᱟ᱾
ᱦᱳᱭ ᱦᱳᱭ ᱦᱳ ᱦᱚᱸ ᱟᱫᱚ ᱦᱳᱭ ᱡᱟᱦᱟᱸ ᱚᱨᱜᱟᱱᱤᱠ ᱡᱟᱦᱟᱸ ᱟᱵᱚ ᱵᱚᱱ ᱞᱟᱹᱭᱫᱟ ᱱᱚᱣᱟ ᱥᱟᱨ ᱠᱚ ᱛᱟᱦᱚᱞᱮ ᱱᱚᱣᱟ ᱠᱚᱛᱮ᱾ ᱫᱚ ᱢᱟᱱᱮ ᱚᱱᱟ ᱦᱟᱥᱟ ᱠᱚ ᱵᱟᱝ ᱱᱚᱥᱴᱚᱜᱼᱟ ᱟᱨ ᱢᱟᱱᱮ ᱦᱟᱥᱟ ᱠᱚ ᱱᱚᱝᱠᱟ ᱡᱩᱛ ᱧᱚᱜ ᱜᱮ ᱛᱟᱦᱮᱱᱟ ᱞᱟᱹᱵᱤᱫ ᱥᱟᱺᱦᱤᱡ ᱛᱟᱦᱮᱱᱟ ᱟᱫᱚ ᱦᱟᱱᱮ ᱱᱟ ᱡᱟᱦᱟᱸ ᱫᱚ ᱡᱟᱦᱟᱸ ᱨᱟᱥᱟᱭᱱᱤᱠ ᱥᱟᱨ ᱵᱚᱱ ᱮᱢᱟᱜ ᱠᱟᱱᱟ ᱛᱚ ᱚᱱᱟ ᱠᱚᱛᱮ ᱫᱚ ᱦᱟᱸ ᱦᱟᱥᱟ ᱦᱚᱸ ᱵᱟᱹᱲᱤᱡᱚᱜᱼᱟ ᱟᱨ ᱱᱚᱝᱠᱟ᱾ ᱢᱟᱱᱮ ᱚᱱᱮ ᱵᱚᱪᱷᱚᱨ ᱵᱚᱪᱷᱚᱨ ᱜᱮ ᱱᱚᱝᱠᱟ ᱵᱟᱹᱲᱛᱤ ᱤᱫᱤ ᱦᱩᱭᱩᱜᱼᱟ ᱟᱨᱠᱤ᱾
ᱦᱳᱭ ᱵᱟᱹᱲᱛᱤ ᱤᱫᱤᱭ ᱦᱩᱭᱩᱜᱼᱟ᱾
ᱦᱳᱭ ᱦᱳᱭ ᱛᱟᱦᱚᱞᱮ ᱚᱱᱟ ᱨᱮᱱᱟᱜ ᱫᱚ ᱫᱚᱢᱮ ᱥᱩᱵᱤᱫᱷᱟ ᱫᱚ ᱵᱟᱹᱱᱩᱜᱼᱟ᱾
ᱦᱮᱸ᱾
ᱦᱮᱸ ᱛᱟᱦᱚᱞᱮ ᱱᱚᱣᱟ ᱤᱭᱟᱹ ᱡᱟᱦᱟᱸ ᱚᱨᱜᱟᱱᱤᱠ ᱥᱟᱨ ᱫᱚ ᱱᱤᱦᱟᱹᱛ ᱜᱮ ᱫᱚᱨᱠᱟᱨᱚᱜ ᱱᱤᱭᱟᱹ ᱱᱤᱭᱟᱹ ᱡᱩᱜᱽ ᱨᱮ ᱟᱨᱠᱤ᱾
ᱦᱳᱭ ᱚᱱᱟᱫᱚ ᱫᱚᱨᱠᱟᱨᱚᱜ ᱠᱟᱱ ᱜᱮᱭᱟ ᱟᱵᱟᱨ ᱟᱞᱮ ᱠᱚᱢᱟ ᱛᱚ ᱚᱱᱠᱟ ᱚᱱᱮ ᱜᱟᱹᱭ ᱰᱟᱝᱜᱽᱨᱟ ᱠᱚ ᱵᱤᱥᱤ ᱠᱟᱛᱮᱫ ᱫᱚ ᱵᱟᱞᱮ ᱫᱚᱦᱚ ᱫᱟᱲᱮᱭᱟᱠᱚᱣᱟ ᱳᱭ ᱵᱟᱨᱭᱟ ᱯᱮᱭᱟ ᱠᱟᱛᱮ᱾ ᱟᱞᱮ ᱫᱚᱦᱚ ᱠᱚᱣᱟ ᱟ ᱟᱫᱚ ᱦᱟᱱᱮ ᱫᱤᱠᱩ ᱟᱛᱳ ᱥᱮᱫ ᱠᱷᱚᱱᱚᱡ ᱦᱚᱸ ᱩᱱᱠᱩ ᱢᱟ ᱜᱟᱹᱭ ᱠᱚᱦᱚᱸ ᱥᱟᱸᱜᱮ ᱥᱟᱸᱜᱮ ᱠᱚ ᱫᱚᱦᱚ ᱠᱟᱠᱚᱣᱟ᱾ ᱛᱟᱦᱞᱮ ᱚᱱᱛᱮ ᱠᱷᱚᱡ ᱩᱱᱠᱩ ᱥᱮᱫ ᱠᱷᱚᱱᱚᱡ ᱦᱚᱸᱞᱮ ᱠᱤᱨᱤᱧ ᱟᱹᱜᱩᱭ ᱜᱮᱭᱟ᱾ ᱠᱤᱨᱤᱧ ᱟᱹᱜᱩ ᱠᱟᱛᱮ ᱦᱚᱸᱞᱮ ᱮᱢ ᱫᱚᱞᱮ ᱮᱢᱟᱜ ᱜᱮᱭᱟ᱾
ᱟᱪᱪᱷᱟ ᱟᱷᱟ ᱟᱪᱪᱷᱟ ᱜᱚᱝᱠᱮ ᱡᱟᱦᱟᱸ ᱱᱤᱛᱚᱜ ᱫᱚ ᱟᱵᱚ ᱵᱚᱱ ᱞᱟᱹᱭ ᱢᱟᱱᱮ‌ ᱢᱮᱨᱚᱢ ᱰᱟᱝᱨᱤ ᱠᱚ ᱫᱚᱦᱚ ᱠᱟᱛᱮ ᱡᱟᱦᱟᱸ ᱩᱱᱠᱩᱣᱟᱜ ᱜᱩᱨᱤᱡ ᱠᱚᱛᱮ ᱥᱟᱨ ᱠᱚᱦᱚᱸ ᱵᱚᱱ ᱮᱢᱟᱜ ᱜᱮᱭᱟ ᱟᱫᱚ ᱡᱟ ᱦᱳᱠ᱾ ᱡᱩᱫᱤ ᱱᱚᱝᱠᱟ ᱥᱟᱨ ᱪᱟᱯᱟ ᱨᱮᱱᱟᱜ ᱚᱵᱷᱟᱵᱽ ᱡᱩᱫᱤ ᱛᱟᱦᱮᱱᱟ ᱛᱟᱦᱚᱞᱮ ᱱᱚᱝᱠᱟ ᱚᱨᱜᱟᱱᱤᱠ ᱥᱟᱨ ᱠᱚ ᱱᱚᱝᱠᱟ ᱮᱱᱡᱤᱭ ᱳ ᱠᱚ ᱚᱱᱠᱟ ᱜᱚᱲᱚ ᱥᱚᱯᱚᱦᱚᱫ ᱠᱚ ᱮᱢᱟ ᱯᱮᱭᱟ ᱥᱮ ᱵᱟᱝ? ᱵᱟᱝᱜ ᱚᱨᱜᱟᱱᱤᱠ ᱥᱟᱨ ᱡᱩᱛ ᱞᱟᱹᱜᱤᱫ᱾
ᱚ ᱚᱨᱜᱟᱱᱤᱠ ᱚᱱᱟ ᱥᱟᱨ ᱚᱱᱮ ᱡᱩᱩᱜ ᱞᱟᱹᱜᱤᱫ ᱟᱫᱚ ᱚᱠᱚᱭᱦ ᱱᱚᱛᱮ ᱫᱚ ᱚᱱᱠᱟ ᱫᱚ ᱵᱟᱠᱚ ᱠᱩᱨᱩᱢᱩ ᱴᱷᱩ ᱠᱟᱫᱟ ᱛᱚ᱾
ᱟᱪᱷᱟ ᱟᱪᱷᱟ᱾
ᱟᱫᱚ ᱡᱷᱚᱛᱚ ᱦᱚᱲᱟᱜ ᱜᱮ ᱚᱱᱠᱟ ᱥᱟᱢᱚᱨᱛᱷᱚ ᱢᱮᱱᱟᱜ ᱛᱟᱠᱚᱣᱟ ᱟᱫᱚ ᱱᱤᱡᱮᱨᱟᱜ ᱥᱟᱢᱚᱨᱛᱷᱚ ᱜᱮᱠᱚ ᱠᱚᱨᱟᱣᱟ ᱠᱚ, ᱟᱫᱚ ᱡᱮ ᱦᱟᱹᱱᱤ ᱴᱷᱮᱡ ᱜᱚᱲᱚ ᱥᱚᱯᱚᱦᱚᱫ ᱦᱟᱛᱟᱣ ᱦᱩᱭᱩᱜ-ᱟ, ᱚᱱᱠᱟ ᱦᱟᱹᱵᱤᱡ ᱫᱚ ᱵᱟᱝ ᱦᱳᱛ ᱟᱠᱟᱱᱟ ᱛᱚ᱾
ᱦᱮᱸ ᱦᱮᱸ ᱦᱮᱸ᱾
ᱟᱨ ᱡᱟᱦᱟᱸᱭ ᱠᱚᱣᱟᱜ ᱢᱮᱱᱟᱜ ᱨᱮᱦᱚᱸ, ᱢᱟᱱᱮ ᱵᱟᱹᱱᱩᱜ ᱨᱮᱦᱚᱸ᱾ ᱟᱨ ᱩᱱᱠᱩ ᱠᱚᱣᱟᱜ ᱢᱟ ᱦᱟᱥᱟ ᱡᱟᱭᱜᱟ ᱠᱚᱦᱚᱸ ᱵᱟᱹᱱᱩᱜ ᱜᱮᱭᱟ, ᱢᱟᱱᱮ ᱢᱟᱡᱷᱮ ᱢᱚᱫᱽᱫᱷᱮ ᱾ ᱤᱭᱟᱹ ᱛᱮᱠᱚ ᱨᱚᱦᱚᱭᱟᱠᱚ ᱡᱟᱦᱟᱸ ᱞᱮᱠᱟ ᱠᱟᱛᱮ ᱜᱮ ᱠᱩᱲᱟᱹᱣ ᱡᱩᱴᱟᱹᱣ ᱠᱟᱛᱮ ᱜᱮᱠᱚ ᱨᱚᱦᱚᱭ ᱜᱮᱭᱟ ᱠᱚ᱾ ᱡᱮ ᱚᱱᱠᱟ ᱮᱢᱱᱡᱤᱭᱳ ᱴᱷᱮᱡ ᱥᱮ ᱜᱚᱲᱚ ᱥᱚᱯᱚᱦᱚᱫ ᱦᱟᱛ ᱦᱟᱛᱟᱣ ᱜᱮᱭᱟ ᱚᱱᱠᱟ ᱠᱟᱛᱮᱫ ᱫᱚ ᱵᱟᱠᱚ ᱨᱚᱦᱚᱭ ᱵᱟᱲᱟᱭ ᱜᱮᱭᱟ ᱟᱞᱮ ᱥᱮᱫ᱾
ᱦᱮᱸ ᱦᱮᱸ᱾ ᱟᱫᱚ ᱜᱚᱝᱠᱮ ᱟᱞᱮ ᱥᱮᱫ ᱫᱚ ᱱᱚᱝᱠᱟ ᱢᱟᱱᱮ ᱵᱮᱵᱚᱥᱛᱷᱟ ᱫᱚ ᱢᱮᱱᱟᱜ ᱫᱚ ᱢᱮᱱᱟᱜ-ᱟ, ᱮᱱᱡᱤᱭᱳ ᱠᱚ ᱟᱞᱮ ᱫᱚ ᱜᱚᱲᱚ ᱥᱚᱯᱚᱦᱚᱫ ᱦᱚᱱ ᱠᱚᱦᱚᱸ ᱠᱚ ᱮᱢᱟᱞᱮ ᱜᱮᱭᱟ᱾ ᱟᱨ ᱱᱚᱝᱠᱟ ᱚᱱᱠᱟ ᱡᱟᱭᱜᱟ ᱡᱟᱭᱜᱟ ᱱᱚᱝᱠᱟ ᱚᱨᱜᱟᱱᱤᱠ ᱥᱟᱨ ᱡᱩᱛ ᱞᱟᱹᱜᱤᱫ ᱱᱚᱝᱠᱟ ᱢᱟᱱᱮ ᱚᱝᱠᱟ ᱤᱭᱟᱹ ᱡᱟᱦᱟᱸ ᱢᱤᱫᱴᱮᱱ᱾ ᱮᱸᱜ ᱢᱟᱱᱮ ᱚᱝᱠᱟ ᱡᱟᱭᱜᱟ ᱫᱚᱨᱠᱟᱨᱚᱜ-ᱟ, ᱚᱱᱟ ᱡᱟᱭᱜᱟ ᱠᱚᱦᱚᱸ ᱠᱚ ᱡᱩᱛ ᱠᱟᱜ ᱞᱮᱭᱟ ᱟᱨᱠᱤ ᱥᱚᱨ ᱚᱱᱮ ᱥᱚ
ᱚ ᱛᱚ ᱚᱱᱟ ᱠᱚᱦᱚᱸ ᱠᱚ ᱡᱩᱱ ᱟᱠᱟᱱ ᱯᱮᱭᱟ᱾
ᱦᱳᱭ ᱦᱳᱭ ᱦᱳᱭ, ᱛᱟᱦᱚᱞᱮ ᱡᱩᱫᱤ ᱱᱚᱝᱠᱟ ᱚᱱᱠᱟ ᱡᱟᱦᱟᱸᱭ ᱠᱚᱨᱮᱱ ᱜᱟᱹᱭ ᱰᱟᱝᱨᱤ ᱠᱚ ᱡᱩᱫᱤ ᱠᱚ ᱚᱵᱷᱟᱵ ᱧᱚᱜ ᱜᱮᱭᱟ᱾ ᱛᱟᱦᱚᱞᱮ ᱩᱱᱠᱩ ᱫᱚ ᱚᱸᱰᱮ ᱠᱷᱚᱱᱟᱜ ᱦᱳᱭ ᱚᱞᱯᱚ ᱫᱟᱢ ᱛᱮ ᱠᱚᱢ ᱧᱚᱜ ᱫᱟᱢ ᱛᱮ ᱚᱸᱰᱮ ᱠᱷᱚᱱᱟᱜ ᱠᱚ ᱠᱤᱨᱤᱧ ᱟᱹᱜᱩᱭᱟ᱾ ᱛᱟᱨᱯᱚᱨᱮ ᱟᱫᱚ ᱠᱚ ᱞᱟᱜᱟᱣ ᱦᱚᱸᱠᱚ ᱞᱟᱜᱟᱣ ᱜᱮᱭᱟ᱾
ᱚ ᱚᱞᱯᱚ ᱫᱟᱢ ᱛᱮ ᱟᱫᱚ ᱟᱞᱮ ᱱᱚᱛ ᱟᱫᱚ ᱚᱝᱠᱟ ᱫᱚ ᱵᱟᱠᱚ ᱠᱚᱨᱟᱣ ᱟᱠᱟᱜ-ᱟ ᱛᱚ ᱮᱠᱷᱚᱱᱚ ᱟᱫᱚ ᱚᱱᱮ ᱚᱝᱠᱟ ᱟᱹᱛᱩ ᱚᱲᱟᱜ ᱠᱷᱚᱡ ᱜᱮ ᱚᱝᱠᱟ ᱠᱤᱨᱤᱧ ᱟᱹᱜᱩᱭ ᱦᱩᱭᱩᱜ-ᱟ᱾
ᱟᱪᱪᱷᱟ ᱟᱪᱪᱷᱟ᱾
ᱟᱫᱚ ᱩᱱᱠᱩ ᱡᱟ ᱢᱟᱨᱡᱤ ᱟᱠᱚᱣᱟ ᱚᱱᱟ ᱫᱟᱢ ᱠᱚ ᱞᱟᱹᱭᱟ ᱚᱱᱟ ᱫᱟᱢ ᱛᱮᱜᱮ ᱟᱹᱜᱩᱭ ᱦᱩᱭᱩᱜ-ᱟ᱾
ᱦᱳᱭ ᱦᱳᱭ ᱦᱳᱭ᱾
ᱟᱫᱚ ᱚᱱᱟ ᱫᱚ ᱡᱳᱨ ᱨᱮᱱᱟᱜ ᱫᱚ ᱪᱮᱜ ᱦᱚᱸ ᱵᱟᱝ ᱠᱟᱱᱟ ᱥᱮ᱾
ᱦᱮᱸ ᱦᱮᱸ ᱦᱮᱸ ᱦᱮᱸ᱾
ᱟᱯᱮ ᱚᱱᱛᱮ ᱫᱚ ᱛᱟᱦᱚᱞᱮ ᱵᱷᱟᱜᱮ ᱜᱮᱠᱚ ᱥᱩᱵᱤᱫᱷᱟ ᱫᱚᱠᱚ ᱵᱮᱱᱟᱣ ᱟᱠᱟᱜ-ᱟ᱾
ᱦᱮᱸ ᱥᱩᱵᱤᱫᱟ ᱫᱚ ᱢᱮᱱᱟᱜ-ᱟ, ᱟᱫᱚ ᱱᱚᱝᱠᱟ ᱮ ᱱᱤᱛᱚᱜ ᱫᱚ ᱜᱚᱝᱠᱮ, ᱟᱵᱤᱱ ᱦᱚᱸ ᱧᱮᱞ ᱵᱤᱱ ᱢᱟᱱᱮ ᱡᱚᱛᱚ ᱦᱚᱲ ᱱᱚᱜ-ᱚ ᱱᱚᱣᱟ ᱚᱨᱜᱟᱱᱤᱠ ᱥᱟᱨ ᱵᱚᱱ ᱢᱮᱛᱟᱜ ᱠᱟᱱᱟ ᱚᱱᱟ ᱪᱮᱛᱟᱱ ᱨᱮ ᱢᱟᱱᱮ ᱵᱷᱚᱨ ᱥᱟ ᱫᱚ ᱫᱚᱢᱮ ᱮᱠᱴᱟ ᱵᱟᱹᱱᱩᱜ ᱛᱟᱠᱚᱣᱟ ᱛᱟᱦᱚᱞᱮ ᱡᱚᱛᱚ ᱫᱤᱱ ᱦᱳᱭ, ᱡᱚᱛᱚ ᱫᱤᱱ ᱦᱟᱱᱟ ᱵᱟᱡᱟᱨ ᱨᱮᱱᱟᱜ ᱥᱟᱨ ᱵᱟ ᱠᱚ ᱠᱤᱨᱤᱧ ᱟᱜᱩᱭᱮᱫ ᱩᱱ ᱫᱷᱟᱹᱵᱤᱡ ᱫᱚ ᱢᱟᱱᱮ ᱢᱚᱱᱮ ᱠᱚ ᱥᱟᱱᱛᱤ ᱦᱚᱸ ᱵᱟᱝ ᱦᱩᱭᱩᱜ
ᱦᱳᱭ, ᱟᱫᱚ ᱱᱮᱛᱟᱨ ᱢᱟ ᱚᱱᱟ ᱜᱮᱠᱚ ᱮᱢᱟᱜ ᱠᱟᱱᱟ ᱥᱮ ᱟᱨᱚ ᱦᱟᱸᱜ ᱢᱚᱱᱮ ᱠᱟᱜ ᱵᱤᱱ ᱡᱟᱦᱟᱸ ᱞᱮᱠᱟ ᱛᱮᱜᱮ ᱵᱟᱝ ᱦᱩᱭ ᱞᱮᱱᱟ, ᱟᱫᱚ ᱞᱟᱹᱭᱟᱠᱚ ᱦᱮᱸ ᱟᱢᱫᱚ ᱚᱱᱟ ᱵᱟᱢ ᱮᱢ ᱠᱟᱜ ᱠᱷᱟᱹᱛᱤᱨ ᱛᱮᱜᱮ ᱡᱟᱹᱱᱤᱡ ᱵᱟᱝ ᱦᱩᱭ ᱟᱠᱟᱱ ᱛᱟᱢᱟ᱾
ᱦᱳᱭ ᱦᱳᱭ ᱦᱳᱭ᱾
ᱟᱫᱚ ᱱᱤᱡᱮ ᱦᱚᱸ ᱚᱱᱠᱟ ᱢᱚᱱᱮ ᱦᱩᱭᱩᱜ-ᱟ ᱵᱟᱝ ᱮᱢᱟᱜ ᱠᱷᱟᱡ ᱫᱚ ᱵᱷᱟᱜᱮ ᱠᱚᱜ-ᱟ᱾
ᱦᱮᱸ ᱦᱮᱸ ᱦᱮᱸ, ᱟᱫᱚ ᱚᱱᱟ ᱦᱚᱛᱮᱡ ᱛᱮ ᱦᱮᱸ ᱟᱫᱚ ᱢᱚᱱᱮᱨᱮ ᱦᱤᱫᱤᱡ ᱛᱟᱦᱮᱸᱱ ᱛᱮ ᱟᱫᱚ ᱚᱱᱮ ᱡᱟᱦᱟᱸ ᱛᱤᱱᱟᱹᱜ ᱱᱚᱣᱟᱢ ᱮᱢᱟᱜ ᱨᱮᱦᱚᱸ ᱟᱫᱚ ᱦᱟᱱᱟᱴᱟᱜ ᱦᱚᱢ ᱞᱟᱹᱭᱟ ᱠᱟᱹᱴᱤᱡ ᱤᱧ ᱮᱢᱟᱜ ᱜᱮ᱾ ᱦᱮᱸ ᱦᱮᱸ, ᱟᱪᱪᱷᱟ ᱜᱚᱝᱠᱮ, ᱚᱠ ᱛᱚ ᱠᱚᱫᱚ ᱯᱟᱨᱚᱢ ᱦᱤᱡᱩᱜ ᱠᱟᱱ ᱛᱟᱞᱟᱝᱟ ᱟᱫᱚ ᱱᱚᱝᱠᱟ ᱨᱚᱯᱚᱲ ᱫᱚᱞᱟᱝ ᱡᱟᱹᱨᱤ ᱤᱫᱤᱭᱟ ᱥᱮ ᱪᱮᱫ᱾
ᱦᱳᱭ ᱡᱟᱹᱨᱤᱭᱟ ᱦᱳᱭ ᱨᱩᱩᱭᱟᱹᱲ ᱠᱷᱟᱡ ᱨᱩᱩᱭᱟᱹᱲ ᱵᱤᱱ᱾
ᱟᱪᱪᱷᱟ ᱟᱪᱪᱷᱟ ᱱᱚᱣᱟ ᱱᱚᱣᱟᱴᱟᱜ ᱨᱮᱜᱮ ᱵᱟᱝ?
ᱦᱮᱸ ᱱᱚᱣᱟᱴᱟᱜ ᱨᱮᱜᱮ ᱨᱩᱣᱟᱹᱲ ᱵᱤᱱ ᱡᱟᱦᱟᱸ ᱡᱟᱦᱟᱸ ᱛᱮᱞᱤᱧ ᱠᱚᱞ ᱠᱟᱜᱼᱟ ᱚᱱᱟ ᱨᱮᱜᱮ ᱨᱩᱣᱟᱹᱲ ᱵᱤᱱ᱾
ᱦᱮᱸ ᱦᱮᱸ ᱚᱱᱮ ᱟᱵᱤᱱᱟᱜ ᱡᱟᱦᱟᱸ ᱤᱭᱟᱹ ᱠᱚ ᱢᱮᱱᱟᱜᱼᱟ ᱱᱚᱣᱟ ᱦᱮᱸ ᱦᱮᱸ ᱴᱷᱤᱠ ᱟᱪᱷᱮ ᱜᱚᱝᱠᱮ ᱟᱫᱚ ᱱᱤᱛᱚᱜ ᱫᱚ ᱟᱫᱚ ᱞᱟᱝ ᱠᱟᱴᱟᱣ ᱞᱮᱜᱮ ᱠᱟᱨᱚᱱ ᱦᱮᱸ ᱡᱟᱦᱟᱸ ᱜᱟᱭᱤᱰ ᱞᱟᱭᱤᱱ ᱢᱮᱱᱟᱜᱼᱟ ᱟᱨᱠᱤ ᱚᱱᱟ ᱦᱤᱥᱟᱹᱵ ᱛᱮ
ᱦᱳᱭ ᱦᱳᱭ ᱦᱳᱭ᱾ ᱦᱳ-ᱦᱳᱭ ᱢᱟ ᱛᱟᱦᱞᱮ ᱦᱮᱸ ᱠᱟᱴᱟᱣ ᱞᱮᱜᱮᱧ᱾